ᱡᱚᱸᱦᱟᱨ ᱜᱮ᱾ ᱟᱨ ᱱᱟᱯᱟᱭ ᱜᱮ ᱢᱮᱱᱟᱜ ᱵᱮᱱᱟ ᱛᱚ?
ᱦᱳᱭ ᱱᱟᱯᱟᱭ ᱜᱮ, ᱟᱯᱮ ᱜᱮ ᱪᱮᱫ ᱞᱮᱠᱟ?
ᱦᱳᱭ ᱱᱤᱛᱳᱜ ᱫᱚ ᱱᱟᱯᱟᱭ ᱵᱟᱲᱟ ᱜᱮ, ᱟᱨ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱟᱠᱟᱫ ᱠᱚᱣᱟ ᱥᱟᱱᱟᱢ ᱠᱚᱜᱮ᱾
ᱦᱳᱭ ᱟᱨ ᱡᱚᱛᱚ ᱜᱮ ᱱᱟᱯᱟᱭ ᱵᱚᱱ ᱛᱟᱦᱮᱸ ᱞᱮᱱ ᱠᱷᱟᱱ ᱵᱮᱥ ᱦᱩᱭᱩᱜᱼᱟ ᱦᱳᱭ ᱥᱮ᱾
ᱦᱳᱭ ᱦᱳᱭ ᱦᱳᱭ᱾ ᱟᱨ ᱛᱟᱦᱚᱞᱮ ᱪᱮᱫ ᱠᱚ ᱠᱟᱹᱢᱤ ᱵᱟᱲᱟ ᱦᱩᱭᱩᱜ ᱠᱟᱱᱟ ᱱᱤᱛᱚᱜ ᱫᱚ?
ᱱᱤᱛᱚᱜ ᱫᱚ ᱪᱮᱫ ᱦᱚᱸ ᱵᱟᱝ ᱜᱮ ᱱᱤᱛᱚᱜ ᱫᱚ ᱢᱟᱟᱸᱡᱟᱱ ᱵᱮᱨ ᱠᱟᱱᱟ ᱥᱮ, ᱟᱫᱚ ᱱᱟᱦᱟᱜ᱾ ᱟᱹᱣᱨᱤ ᱡᱚᱢ ᱦᱩᱭᱩᱜᱼᱟ ᱟᱫᱚ ᱚᱱᱟ ᱠᱚᱜᱮ ᱦᱟᱸᱜ ᱡᱚᱢ ᱦᱩᱭᱩᱜᱼᱟ ᱱᱤᱛᱚᱜ ᱫᱚ ᱦᱳᱭᱥᱮ᱾
ᱟᱪᱷᱟ ᱟᱪᱷᱟ ᱟᱪᱷᱟ ᱟᱪᱷᱟ ᱾
ᱟᱯᱮ ᱥᱮᱱ ᱫᱚ ᱪᱮᱫ ᱠᱚ ᱞᱟᱹᱭᱟ? ᱟᱞᱮ ᱥᱮᱱ ᱫᱚ ᱥᱮᱛᱟᱜ ᱵᱮᱲᱟ ᱡᱚᱢ ᱫᱚ ᱵᱟᱥᱠᱮᱭᱟᱜ ᱠᱚ ᱞᱟᱹᱭᱟ᱾ ᱛᱤᱠᱤᱱ ᱵᱮᱲᱟ ᱫᱚ ᱢᱟᱸᱡᱟᱱ ᱟᱨ ᱟᱹᱭᱩᱵ ᱫᱚ ᱦᱟᱸᱜ ᱠᱤᱫᱩᱵ᱾
ᱟᱪᱷᱟ ᱟᱪᱷᱟ ᱟᱪᱷᱟ᱾ ᱟᱨ ᱛᱟᱦᱚᱞᱮ ᱪᱟᱥ-ᱵᱟᱥ ᱠᱟᱹᱢᱤ ᱠᱚᱫᱚ ᱦᱩᱭ ᱵᱟᱲᱟᱣ ᱠᱟᱱᱟ ᱥᱮ ᱵᱟᱝ ᱥᱮ ᱟᱹᱣᱨᱤ ᱮᱛᱚᱦᱚᱵᱚᱜᱼᱟ?
ᱪᱟᱥ-ᱵᱟᱥ ᱠᱟᱹᱢᱤ ᱠᱚᱫᱚ ᱱᱟᱦᱟᱜ᱾ ᱮᱛᱚᱦᱚᱵ ᱫᱚ ᱱᱤᱛᱚᱜ ᱫᱟᱜ ᱟᱹᱰᱤ ᱜᱟᱱ ᱜᱮ ᱢᱮᱱᱟᱜᱼᱟ ᱦᱳᱭ ᱥᱮ, ᱟᱫᱚ᱾ ᱟᱨ ᱠᱤᱪᱷᱩ ᱜᱟᱱ ᱠᱚᱫᱚ ᱮᱛᱚᱦᱚᱵ ᱦᱩᱭ ᱟᱠᱟᱱᱟ ᱟᱨ ᱠᱤᱪᱷᱩ ᱜᱟᱱ ᱫᱚ ᱦᱟᱸᱜ ᱱᱤᱛᱳᱜ ᱟᱯᱷᱚᱨ ᱠᱚ ᱠᱟᱹᱴᱤᱡ ᱜᱮ ᱛᱮ ᱨᱚᱦᱚᱭ ᱫᱚ ᱟᱹᱣᱨᱤ ᱦᱩᱭᱩᱜᱼᱟ᱾ ᱠᱟᱨᱚᱱ ᱪᱮ ᱜᱮ ᱦᱩᱭᱩᱜ ᱠᱟᱱᱟ, ᱟᱹᱰᱤ ᱜᱟᱱ ᱜᱮ ᱫᱟᱜ ᱮ ᱡᱟᱹᱲᱤᱭᱟ ᱟᱠᱟᱫᱟ᱾ ᱥᱮ ᱟᱫᱚ ᱯᱮᱨᱮᱡ ᱟᱠᱟᱱᱟ ᱟᱹᱰᱤ ᱜᱟᱱ ᱜᱮ ᱟᱫᱚ ᱱᱟᱦᱮᱞ ᱛᱮᱢᱟ ᱥᱤᱭᱳᱜ ᱵᱟᱭ ᱜᱟᱱᱚᱜ ᱠᱟᱱᱟ᱾ ᱜᱟᱹᱰᱤ ᱠᱚᱜᱮ ᱱᱟᱦᱟᱜ ᱯᱷᱮᱰ ᱦᱩᱭᱩᱜᱼᱟ, ᱟᱫᱚ ᱠᱟᱹᱴᱤᱡ ᱵᱤᱞᱚᱢ ᱜᱮᱭᱟ᱾
ᱦᱳᱭ᱾ ᱟᱞᱮ ᱥᱮᱱ ᱦᱚᱸ ᱚᱱᱠᱟᱜᱮ ᱢᱟᱲᱟᱝ ᱥᱮᱱ ᱫᱚ ᱦᱟᱜ ᱵᱟᱭ ᱫᱟᱜ ᱡᱟᱲᱤᱠᱟᱜᱼᱟ ᱛᱚ ᱚᱱᱟᱛᱮ ᱪᱟᱥᱵᱟᱥ ᱠᱟᱱ ᱠᱚᱫᱚ ᱦᱟᱸᱜ᱾ ᱡᱟᱹᱥᱛᱤ ᱵᱟᱭ ᱮᱛᱚᱦᱚᱵ ᱦᱩᱭ ᱟᱠᱟᱱᱟ ᱛᱚ ᱱᱚᱜᱚᱭ ᱦᱟᱸᱜ ᱦᱚᱞᱟ ᱢᱚᱫᱽᱫᱷᱮ ᱨᱮ ᱠᱷᱚᱱᱟᱜ ᱫᱟᱜ ᱡᱟᱹᱲᱤᱭᱟᱜ᱾ ᱮᱛᱚᱵ ᱠᱟᱛᱮ ᱪᱟᱥ ᱠᱟᱹᱢᱤ ᱠᱚᱫᱚ ᱦᱟᱸᱜ ᱫᱷᱩᱨᱟᱹᱣ ᱦᱩᱭ ᱟᱠᱟᱱᱟ ᱟᱨ ᱪᱮᱫ᱾
ᱦᱳᱭ ᱟᱞᱮᱥᱮᱱ ᱫᱚ ᱪᱮᱫ ᱛᱮᱠᱚ ᱥᱤ ᱛᱟᱦᱮᱱᱟ ᱱᱟᱦᱮᱞ ᱛᱮᱜᱮ ᱥᱮ ᱴᱨᱟᱠᱴᱟᱨ ᱠᱚᱛᱮ?
ᱵᱟᱝᱟ ᱯᱟᱹᱦᱤᱞ ᱞᱮᱠᱟ ᱢᱟ᱾ ᱰᱟᱝᱨᱤ ᱠᱟᱰᱟ ᱠᱚᱫᱚ ᱵᱟᱹᱱᱩᱜ ᱠᱚᱣᱟ ᱛᱚ ᱟᱫᱚ ᱴᱨᱟᱠᱴᱚᱨ ᱠᱚᱛᱮ ᱜᱮ ᱥᱤ ᱵᱟᱲᱟᱭ ᱦᱩᱭᱩᱜ ᱠᱟᱱᱟ ᱟᱨ ᱪᱮᱫ᱾
ᱚ ᱟᱪᱷᱟ᱾
ᱦᱳᱭ ᱛᱟᱦᱚᱞᱮ ᱟᱯᱮᱥᱮᱱ ᱫᱚ ᱪᱮᱫ ᱞᱮᱠᱟ ᱰᱟᱝᱨᱤ ᱠᱟᱰᱟ ᱛᱮ ᱥᱮ ᱴᱨᱟᱠᱴᱚᱨ? ᱛᱮᱜᱮ ᱯᱮ ᱥᱤᱭ ᱦᱚᱪᱚᱭᱟ?
ᱟᱞᱮ ᱥᱮᱱ ᱫᱚ ᱱᱟᱦᱟᱜ ᱱᱟᱦᱮᱞ ᱦᱚᱸ ᱢᱮᱱᱟᱜ ᱜᱮᱭᱟ ᱟᱨ ᱴᱨᱟᱠᱴᱟᱨ ᱠᱚᱛᱮ ᱦᱚᱸ ᱢᱟᱱᱮ᱾ ᱡᱟᱦᱟᱭ ᱠᱚᱠᱚ ᱞᱚᱜᱚᱱᱚᱜ ᱛᱟᱦᱮᱱ ᱥᱮᱞᱤᱧ ᱞᱟᱹᱭᱟ᱾ ᱱᱟᱦᱟᱜ ᱰᱟᱝᱨᱤ ᱠᱟᱰᱟ ᱢᱮᱱᱟᱜ ᱛᱩᱞᱩᱡ ᱦᱚᱸ ᱚᱲᱟᱜ ᱠᱚᱨᱮ ᱦᱚᱲ ᱡᱚᱲ ᱵᱟᱝ ᱢᱮᱱᱟᱜ ᱠᱚᱣᱟ ᱟᱨ ᱩᱱᱠᱩ᱾ ᱩᱱᱫᱚ ᱱᱟᱦᱟᱜ ᱴᱨᱟᱠᱴᱟᱨ ᱠᱚᱛᱮ ᱜᱮᱠᱚ ᱥᱤᱭᱳᱜ ᱛᱟᱦᱮᱱ ᱦᱳᱭᱥᱮ ᱟᱨ ᱡᱟᱦᱟᱸᱭ ᱱᱟᱦᱟᱜ᱾ ᱠᱚ ᱡᱚᱦᱚᱛ ᱢᱟᱪᱷᱟ ᱜᱮᱭᱟ ᱛᱚ ᱩᱱᱠᱩ ᱫᱚ ᱱᱟᱦᱟᱜ᱾ ᱢᱟᱱᱮ ᱴᱨᱟᱠᱴᱚᱨ ᱜᱮᱠᱚ ᱤᱭᱟᱹᱭᱟ ᱟᱨ ᱡᱟᱦᱟᱸᱭ ᱡᱚᱫᱤ ᱞᱤᱧ ᱞᱟᱹᱭᱟ ᱛᱷᱚᱲᱟ᱾ ᱩᱱᱟᱹᱜ ᱵᱟᱝ ᱠᱚ ᱡᱚᱦᱚᱫᱚᱜᱼᱟ ᱟᱨ ᱠᱷᱮᱛ ᱦᱚᱸ ᱚᱱᱠᱟᱱ ᱡᱟᱭᱜᱟ ᱨᱮᱜᱮ ᱢᱮᱱᱟᱜ ᱛᱟᱠᱚ᱾ ᱠᱷᱟᱱ ᱩᱱᱠᱩ ᱫᱚ ᱱᱟᱦᱟᱜ ᱱᱟᱦᱮᱞ ᱛᱮᱜᱮ ᱠᱚ ᱥᱤᱭᱳᱜᱟ᱾
ᱟᱪᱷᱟ ᱟᱪᱷᱟ᱾
ᱢᱟᱱᱮ ᱟᱹᱰᱤᱜᱟᱱ ᱦᱚᱲ ᱚᱱᱠᱟ ᱢᱮᱱᱟᱜ ᱵᱚᱱᱟ ᱡᱟᱦᱟᱸᱭ ᱫᱚ᱾ ᱚᱲᱟᱜ ᱠᱚᱨᱮ ᱦᱚᱲ ᱡᱳᱲ ᱵᱟᱝ ᱛᱟᱦᱮᱱ ᱤᱭᱟᱹᱛᱮ ᱡᱟᱦᱟᱸ ᱛᱤᱥ ᱠᱚᱨᱮ ᱱᱚᱝᱠᱟ ᱵᱚᱱ ᱦᱤᱡᱩᱜ ᱛᱟᱦᱮᱱᱟ ᱟᱫᱚ ᱵᱚᱱ᱾ ᱚ ᱩᱭᱦᱟᱨᱚᱜ-ᱟ ᱠᱤ? ᱩᱥᱟᱹᱨᱟ ᱢᱟᱪᱷᱟ ᱡᱩᱫᱤ ᱥᱤᱭᱚᱜ ᱦᱚᱪᱚᱭᱟᱹᱧ ᱩᱥᱟᱹᱨᱟ ᱢᱟᱪᱷᱟᱧ ᱠᱟᱹᱢᱤ ᱦᱚᱪᱚᱭᱟ ᱛᱚ ᱩᱥᱟᱹᱨᱟ ᱢᱟᱪᱷᱟᱧ ᱨᱩᱣᱟᱹᱲ ᱫᱟᱲᱮᱭᱟᱜ-ᱟ ᱦᱳᱭ ᱥᱮ ᱟᱫᱚ ᱚᱱᱮ ᱚᱱᱟ ᱞᱮᱠᱟᱛᱮ ᱟᱹᱰᱤ ᱜᱟᱱ ᱦᱚᱲ ᱢᱟᱱᱮ ᱴᱨᱟᱠᱴᱟᱨ ᱠᱚ ᱞᱟᱜᱟᱣᱮᱫ-ᱟ ᱟᱨ ᱩᱥᱟᱹᱨᱟ ᱠᱚ ᱥᱤᱭᱚᱜ ᱪᱚᱭᱮᱫ ᱠᱟᱱᱟ ᱾
ᱦᱳᱭ ᱦᱳᱭ ᱟᱨ ᱚᱱᱟ ᱛᱮᱢᱟ ᱥᱮᱭᱚᱜ ᱢᱟ ᱪᱟᱬᱜᱮ ᱦᱩᱭᱩᱜ-ᱟ᱾
ᱦᱳᱭ ᱟ ᱢᱟᱱᱮ ᱥᱚᱢᱚᱭ ᱦᱳᱭ ᱥᱚᱢᱚᱭ ᱦᱚᱸ ᱵᱟᱭ ᱞᱟᱜᱟᱜ-ᱟ ᱩᱥᱟᱹᱨᱟ ᱦᱚᱸ ᱦᱩᱭᱩᱜ-ᱟ ᱟᱨ ᱦᱩᱭᱩᱜ ᱠᱟᱱᱟ ᱢᱟᱱᱮ ᱟᱨ ᱱᱟᱦᱮᱞ ᱛᱮᱫᱚ ᱱᱟᱦᱟᱸᱜ ᱵᱟᱨᱯᱮ ᱫᱚᱢ ᱵᱚᱱ ᱥᱤᱭᱳᱜ ᱥᱮ ᱟᱫᱚ ᱚᱱᱟ ᱛᱮᱫᱚ ᱱᱟᱦᱟᱸᱜ ᱢᱤᱫ ᱫᱚᱢ ᱨᱮᱜᱮ ᱦᱩᱭᱩᱜ ᱠᱟᱱᱟ ᱦᱳᱭ ᱥᱮ᱾
ᱦᱳᱭ ᱦᱳᱭ ᱦᱳᱭ ᱾ ᱛᱟᱦᱚᱞᱮ ᱪᱮᱫ ᱞᱮᱠᱟ ᱥᱤᱭᱳᱜ ᱵᱟᱲᱟ ᱥᱚᱢᱚᱭ ᱱᱚᱝᱠᱟ ᱦᱟᱹᱠᱩ ᱠᱟᱴᱠᱚᱢ ᱜᱚᱸᱜᱟ ᱠᱚ ᱧᱟᱢ ᱵᱟᱲᱟᱜ ᱠᱟᱱᱟ ᱠᱚ ᱥᱮ ᱵᱟᱝ ᱠᱷᱮᱛ ᱵᱟᱹᱫᱽ ᱠᱚᱨᱮ?
ᱦᱳᱭ ᱟᱞᱮ ᱥᱮᱱ ᱫᱚ ᱟᱹᱰᱤ ᱜᱟᱱ ᱠᱚ ᱧᱟᱢᱚᱜ ᱛᱟᱦᱮᱱᱟ ᱦᱟᱹᱠᱩ ᱠᱟᱴᱠᱚᱢ ᱢᱟ ᱠᱚ ᱧᱟᱢᱚᱜ ᱜᱮᱭᱟ ᱚᱱᱟ ᱥᱟᱶᱛᱮ ᱜᱚᱸᱜᱟ ᱠᱚ ᱨᱚᱠᱚᱡ ᱠᱚ ᱢᱟᱱᱮ ᱜᱚᱸᱜᱟ ᱠᱚᱫᱚ ᱱᱟᱦᱟᱸᱜ ᱱᱮᱛᱟᱨ ᱫᱚ ᱠᱚᱢ ᱫᱷᱟᱨᱟ ᱜᱮᱠᱚ ᱡᱚᱢᱮᱫ ᱠᱚᱣᱟ ᱢᱮᱱᱠᱷᱟᱱ ᱨᱚᱠᱚᱡ ᱫᱚ ᱱᱟᱦᱟᱸᱜ ᱟᱞᱮ ᱥᱮᱱ ᱟᱹᱰᱤ ᱠᱚ ᱚᱣᱟᱨ ᱠᱚ ᱛᱟᱦᱮᱱ ᱦᱳᱭᱥᱮ ᱟᱨ ᱡᱚᱫᱤ ᱦᱟᱹᱠᱩ ᱨᱮᱭᱟᱜ ᱞᱤᱧ ᱞᱟᱹᱭᱟ ᱛᱚ ᱟᱨ ᱡᱮᱢᱚᱱ ᱯᱩᱴᱷᱤ ᱦᱟᱹᱠᱩ ᱟᱯᱮ ᱥᱮᱱ ᱢᱮᱱᱟᱜ ᱠᱚᱜᱮᱭᱟ ᱯᱩᱴᱷᱤ ᱦᱟᱹᱠᱩ ᱞᱤᱧ ᱞᱟᱹᱭᱟ?
ᱦᱳᱭ ᱯᱩᱴᱷᱤ ᱰᱟᱹᱲᱠᱟᱹ ᱱᱩᱠᱩ ᱠᱚᱫᱚ ᱧᱟᱢᱚᱜ ᱜᱮᱭᱟ ᱠᱚ᱾
ᱦᱳᱭ ᱟᱨ ᱡᱮᱢᱚᱱ ᱟᱹᱰᱤᱜᱟᱱ ᱱᱤᱛᱛᱮ ᱫᱟᱜ ᱟᱠᱟᱫᱟ ᱟᱞᱮ ᱥᱮᱱ ᱫᱚ ᱱᱟᱦᱟᱸᱜ ᱟᱫᱚ ᱡᱚᱫᱤ ᱯᱩᱠᱷᱨᱤ ᱠᱚ ᱱᱟᱦᱟᱸᱜ ᱤᱭᱟᱹᱜ ᱟᱥᱮ ᱥᱮᱜ-ᱟ ᱛᱚ ᱱᱟᱦᱟᱸᱜ ᱚᱸᱰᱮ ᱠᱷᱚᱡ ᱦᱟᱹᱠᱩ ᱠᱚ ᱩᱰᱩᱠᱚᱜ ᱛᱟᱦᱮᱱ ᱟᱨ ᱪᱮᱛᱟᱱ ᱥᱮᱫ ᱠᱚ ᱨᱟᱠᱟᱵᱚᱜ ᱛᱟᱦᱮᱸᱱ ᱟᱫᱚ ᱟᱨ ᱪᱮᱛᱟᱱ ᱪᱮᱛᱟᱱ ᱚᱱᱟ ᱪᱮᱛᱟᱱ ᱨᱮ ᱛᱤᱱᱟᱹᱜ ᱜᱟᱱ ᱦᱚᱲᱟᱜ ᱠᱷᱮᱛ ᱠᱚ ᱢᱮᱱᱟᱜ ᱛᱟᱠᱚᱣᱟ ᱟᱫᱚ ᱩᱱᱠᱩ ᱠᱚᱣᱟᱜ ᱠᱷᱮᱛ ᱨᱮᱫᱚ ᱟᱹᱰᱤ ᱜᱟᱱ ᱜᱮᱠᱚ ᱧᱟᱢᱚᱜ ᱛᱟᱦᱮᱱᱟ ᱟᱨ ᱢᱤᱫᱴᱟᱱ ᱵᱟᱸᱫᱷ ᱢᱮᱱᱟᱜ ᱛᱟᱦᱮᱱᱟ᱾ ᱡᱟᱦᱟᱸ ᱫᱚ ᱟᱞᱮ ᱥᱮᱱ ᱱᱚᱝᱠᱟ ᱟᱹᱰᱤ ᱡᱳᱨ ᱡᱚᱫᱤ ᱵᱟᱨᱯᱮ ᱫᱤᱱᱮ ᱫᱟᱜ ᱠᱮᱜ-ᱟ ᱛᱚ ᱚᱱᱟ ᱵᱟᱸᱫᱷ ᱠᱷᱚᱱ ᱟᱹᱰᱤ ᱜᱟᱱ ᱦᱟᱹᱠᱩ ᱠᱚ ᱩᱰᱩᱠᱚᱜ ᱛᱟᱦᱮᱱ ᱢᱟᱱᱮ ᱠᱟᱹᱴᱤᱡ ᱦᱟᱹᱠᱩ ᱫᱚ ᱵᱟᱝ᱾ ᱮ ᱛᱤᱱ ᱠᱤᱞᱳ ᱪᱟᱨ ᱠᱤᱞᱳ ᱦᱟᱹᱵᱤᱡ ᱦᱟᱹᱠᱩ ᱠᱚ ᱩᱰᱩᱠᱚᱜ ᱛᱟᱦᱮᱱ ᱾ ᱟᱫᱚ ᱟᱹᱰᱤ ᱥᱟᱺᱜᱤᱧ ᱥᱟᱺᱜᱤᱧ ᱨᱮᱱ ᱦᱚᱲ ᱥᱟᱥᱟᱵ ᱠᱚ ᱦᱤᱡᱩᱜ ᱛᱟᱦᱮᱸᱱ ᱢᱟᱱᱮ ᱴᱟᱺᱰᱤ ᱚᱸᱰᱮ ᱠᱷᱚᱡ ᱡᱩᱫᱤ ᱫᱟᱜ ᱩᱰᱩᱠᱚᱜ-ᱟ ᱛᱚ ᱴᱟᱺᱰᱤ ᱞᱮᱠᱟ ᱢᱮᱱᱟᱜ-ᱟ ᱚᱱᱠᱟ ᱡᱟᱭᱜᱟᱛᱮ ᱟᱹᱛᱩᱜ ᱛᱟᱦᱮᱱᱟ ᱟᱫᱚ ᱜᱚᱴᱟ ᱴᱟᱺᱰᱤ ᱦᱟᱹᱠᱩ ᱠᱚ ᱧᱟᱢᱚᱜ ᱛᱟᱦᱮᱱᱟ ᱾
ᱟᱪᱪᱷᱟ ᱟᱪᱪᱷᱟ᱾
ᱦᱳᱭ ᱢᱟᱱᱮ ᱯᱟᱨᱚᱢᱮᱱ ᱵᱚᱪᱷᱚᱨ ᱟᱹᱰᱤ ᱞᱟᱹᱴᱩ ᱞᱟᱹᱴᱩ ᱜᱤᱫᱽᱨᱟᱹ ᱦᱚᱯᱚᱱ ᱠᱟᱹᱴᱤᱡ ᱜᱤᱫᱽᱨᱟᱹ ᱵᱟᱠᱚ ᱛᱟᱦᱮᱱᱟ ᱤᱱᱟᱹᱜ ᱞᱴᱩ ᱞᱟᱹᱴᱩ ᱦᱟᱠᱩ ᱠᱚᱠᱚ ᱥᱟᱵ ᱵᱟᱲᱟ ᱞᱮᱫ ᱠᱚᱣᱟ ᱟᱹᱰᱤ ᱜᱟᱱ ᱦᱚᱲ ᱠᱚ ᱥᱟᱵᱣᱟ ᱩᱱᱠᱩ ᱠᱟᱹᱴᱤᱡ ᱠᱚᱢᱟ ᱦᱟᱸᱜ ᱮᱠᱫᱚᱢ ᱯᱩᱪᱷᱟᱹᱣ ᱜᱮ ᱵᱟᱠᱚ ᱯᱩᱪᱷᱟᱹᱣ ᱠᱚᱣᱟ᱾ ᱠᱟᱹᱴᱤᱡ ᱠᱚ ᱥᱮᱱ ᱢᱟᱱᱮᱟᱸᱜ ᱚᱠᱚᱭ ᱦᱚᱸ ᱵᱟᱝᱠᱚ ᱫᱷᱮᱭᱟᱱᱟ ᱠᱟᱨᱚᱱ ᱡᱚᱛᱚ ᱦᱚᱲ ᱜᱮ ᱞᱟᱹᱴᱩ ᱦᱟᱹᱠᱩ ᱜᱮ ᱥᱟᱵ ᱠᱚ ᱢᱚᱱᱮ ᱛᱟᱦᱮᱱᱟ ᱥᱮ ᱟᱫᱚ ᱟᱹᱰᱤ ᱜᱟᱱ ᱢᱟᱱᱮ ᱚᱲᱟᱜ ᱚᱲᱟᱜ ᱡᱟᱭᱜᱟ ᱨᱮ ᱯᱟᱸᱪ ᱠᱤᱞᱳ ᱪᱷᱚ ᱠᱤᱞᱳ ᱦᱟᱹᱵᱤᱡ ᱦᱟᱹᱠᱩ ᱠᱚ ᱟᱹᱜᱩ ᱠᱮᱫ ᱠᱚᱣᱟ ᱢᱟᱱᱮ ᱠᱟᱨᱚᱱ ᱩᱱᱠᱩ ᱫᱚ ᱥᱟᱵ ᱠᱮᱫ ᱠᱚᱣᱟ ᱠᱚ᱾ ᱟᱨ ᱟᱠᱷᱨᱤᱧ ᱠᱮᱫ ᱠᱚᱣᱟ ᱠᱚ ᱩᱱᱟᱹᱜ ᱜᱟᱱ ᱦᱟᱹᱠᱩ ᱢᱟ ᱱᱟᱦᱟᱸᱜ ᱚᱲᱟᱜ ᱠᱚᱨᱮ ᱵᱟᱝᱵᱚᱱ ᱡᱚᱢ ᱠᱚᱣᱟ ᱛᱚ᱾
ᱦᱳᱭ,
ᱦᱳᱭ ᱟᱫᱚ ᱟᱞᱮ ᱥᱮᱱ ᱫᱚ ᱟᱹᱰᱤ ᱜᱟᱱ ᱜᱮ ᱦᱟᱹᱠᱩ ᱠᱚᱫᱚ ᱢᱮᱱᱟᱜ ᱠᱚᱣᱟ ᱚᱱᱮ ᱚᱱᱠᱟ᱾
ᱟᱪᱪᱷᱟ ᱟᱪᱪᱷᱟ ᱪᱪᱷᱟ᱾ ᱛᱟᱦᱚᱞᱮ ᱪᱮᱫ ᱞᱮᱠᱟ ᱢᱟᱨᱟᱝ ᱢᱟᱨᱟᱝ ᱯᱩᱠᱷᱨᱤ ᱠᱚ ᱢᱮᱱᱟᱜ ᱛᱟᱯᱮᱭᱟ ᱰᱮᱢ ᱠᱚ ᱢᱮᱱᱟᱜ ᱛᱟᱯᱭᱟ ᱦᱳᱭᱛᱳ ᱡᱟᱹᱱᱤᱡ᱾
ᱰᱮᱢ ᱫᱚ ᱵᱟᱝ ᱢᱮᱱᱟᱜ-ᱟ ᱦᱮᱸ ᱰᱮᱢ ᱢᱮᱱᱟᱜ ᱜᱮᱭᱟ ᱢᱟᱱᱮ ᱰᱮᱢ ᱫᱚ ᱱᱟᱦᱟᱸᱜ ᱪᱮᱫ ᱞᱤᱧ ᱞᱟᱹᱭᱟ ᱯᱩᱨᱩᱢ ᱱᱟᱠᱷᱟ ᱢᱮᱱᱟᱜ-ᱟ ᱦᱳᱭ ᱥᱮ
ᱦᱳᱭ᱾
ᱟᱨ ᱟᱞᱮᱚ ᱢᱮᱱᱟᱜ ᱞᱮᱭᱟ, ᱱᱟᱦᱟᱜ ᱯᱚᱪᱷᱤᱢ ᱱᱟᱠᱷᱟ᱾
ᱟᱪᱪᱷᱟ, ᱟᱪᱪᱷᱟ᱾
ᱟᱨ ᱡᱟᱦᱟᱸ ᱵᱟᱸᱫ ᱞᱤᱧ ᱞᱟᱹᱭ ᱠᱮᱜᱼᱟ, ᱚᱱᱟ ᱫᱚ ᱱᱟᱦᱟᱜ ᱩᱛᱛᱚᱨ ᱱᱟᱠᱷᱟ ᱢᱮᱱᱟᱜᱼᱟ᱾ ᱟᱫᱚ ᱯᱩᱨᱩᱵ ᱱᱟᱠᱷᱟ ᱡᱟᱦᱟᱸ ᱰᱮᱢ ᱢᱮᱱᱟᱜᱼᱟ, ᱚᱱᱟ ᱫᱚ ᱟᱜ ᱢᱤᱫᱴᱟᱝ ᱞᱟᱟᱹᱴᱩ ᱰᱮᱢ ᱠᱟᱱᱟ, ᱡᱟᱦᱟᱸ ᱵᱮᱱ ᱟᱸᱡᱚᱢ ᱠᱟᱫᱟ ᱢᱟᱭᱛᱷᱟᱱ᱾
ᱦᱳᱭ, ᱦᱳᱭ ᱢᱟᱭᱛᱷᱚᱱ ᱰᱮᱢ ᱟᱸᱡᱚᱢ ᱠᱟᱜ ᱟᱞᱤᱧ᱾
ᱦᱳᱭ ᱚᱱᱟ ᱥᱟᱶᱛᱮ ᱡᱚᱲᱟ ᱦᱩᱣᱟ ᱢᱮᱱᱟᱜᱼᱟ, ᱚᱱᱟ ᱫᱚ ᱦᱳᱭᱥᱮ᱾
ᱟᱪᱪᱷᱟ, ᱟᱪᱪᱷᱟ᱾
ᱟᱫᱚ ᱚᱸᱰᱮ ᱫᱚ ᱱᱟᱦᱟᱜ ᱦᱟᱹᱠᱳ ᱠᱚᱫᱚ, ᱚᱱᱟ ᱞᱟᱹᱣᱠᱟᱹ ᱛᱮᱜᱮ ᱠᱚ, ᱥᱟᱵᱠᱚ ᱛᱟᱦᱮᱱ᱾ ᱚᱱᱟ ᱰᱮᱢ ᱨᱮᱫᱚ, ᱡᱟᱦᱟᱸ ᱠᱚ ᱢᱟᱪ ᱡᱚᱣᱟᱨᱟ ᱠᱚ ᱢᱮᱛᱟ ᱠᱚ ᱛᱟᱦᱮᱱ, ᱵᱚᱨᱟᱵᱚᱨ ᱦᱟᱹᱠᱳ ᱠᱚ ᱥᱟᱵ ᱠᱚ ᱛᱟᱦᱮᱱ, ᱩᱱᱠᱩ ᱫᱚ ᱦᱟᱸᱜ ᱞᱟᱹᱣᱠᱟᱹ ᱛᱮᱠᱚ ᱥᱟᱵ ᱠᱚ ᱛᱟᱦᱮᱱ᱾ ᱟᱫᱚ ᱟᱞᱮ ᱫᱚ ᱰᱮᱢ ᱠᱚᱨᱮ ᱫᱚ ᱠᱷᱟᱹᱞᱤ, ᱡᱷᱤᱱᱩᱠ ᱟᱨ ᱨᱚᱠᱚᱡ ᱚᱣᱟᱨ ᱥᱩᱢᱩᱝ ᱜᱮᱞᱮ ᱪᱟᱞ ᱪᱟᱞᱟᱜ ᱛᱟᱦᱮᱱᱟ᱾ ᱟᱸ ᱚᱱᱟ ᱤᱭᱟᱹ ᱫᱚ ᱦᱟᱹᱠᱳ ᱠᱚᱫᱚ, ᱵᱟᱝᱞᱮ ᱥᱟᱵ ᱠᱚ ᱛᱟᱦᱮᱱ ᱚᱸᱰᱮ ᱫᱚ᱾ ᱚᱸᱰᱮ ᱫᱚ ᱩᱱᱠᱩ ᱡᱷᱟᱹᱞᱤᱛᱮ ᱡᱟᱦᱟᱸᱭ ᱠᱚ, ᱨᱟᱠᱟᱵᱚᱜ ᱠᱟᱱᱟ ᱠᱟᱹᱴᱤᱡ ᱦᱟᱹᱠᱩᱫᱚ ᱵᱟᱝᱠᱩ ᱯᱩᱪᱷᱟᱹᱣ ᱠᱚ ᱛᱟᱦᱮᱱ᱾ ᱟᱫᱚ ᱡᱟᱦᱟᱸᱭ ᱦᱚᱲ ᱡᱩᱫᱤ ᱨᱚᱦᱚᱲ ᱞᱟᱹᱜᱤᱫ ᱞᱟᱜᱟᱣ ᱠᱚᱣᱟ, ᱛᱚᱵᱮ ᱩᱱᱠᱩ ᱨᱚᱦᱚᱲ ᱞᱟᱹᱜᱤᱫ ᱠᱚ ᱟᱹᱜᱩ ᱠᱚ᱾ ᱛᱟᱦᱮᱱ ᱢᱮᱱᱠᱷᱟᱱ ᱚᱸᱰᱮ ᱫᱚ ᱦᱟᱹᱠᱩ ᱥᱟᱵ ᱫᱚ ᱵᱟᱞᱮ ᱪᱟᱞᱟᱜ ᱛᱟᱦᱮᱱᱟ ᱰᱮᱢ ᱫᱚ ᱟᱞᱮ ᱫᱚ ᱱᱟᱜ ᱚᱱᱟ ᱵᱟᱸᱫ ᱟᱨ ᱠᱷᱮᱛ ᱠᱚᱨᱮ ᱜᱮ ᱛᱟᱦᱚᱞᱮ ᱟᱯᱮᱥᱮᱱ ᱫᱚᱠᱚ ᱧᱟᱢᱚᱜ ᱛᱟᱦᱮᱱᱟ ᱥᱮ ᱵᱟᱝ?
ᱦᱳᱭ ᱟᱞᱮᱥᱮᱱ ᱫᱚ ᱚᱱᱠᱟ ᱫᱚ ᱦᱟᱸᱜ ᱰᱮᱢ ᱠᱚᱫᱚ ᱥᱮ ᱢᱟᱨᱟᱝ ᱧᱚᱜ ᱯᱩᱠᱷᱨᱤ ᱠᱚᱫᱚ ᱵᱟᱹᱱᱩᱜ ᱠᱟᱫᱟ ᱛᱚ ᱱᱚᱜ ᱱᱚᱝᱠᱟ ᱪᱟᱥᱵᱟᱥ ᱠᱟᱹᱢᱤ ᱫᱤᱱ ᱜᱮ ᱡᱚᱠᱷᱚᱱᱟᱜ ᱯᱩᱠᱷᱨᱤ ᱠᱚ ᱡᱟᱹᱥᱛᱤ ᱧᱚᱜ ᱵᱮᱨᱮᱡᱚᱜᱼᱟ ᱫᱟᱜ ᱠᱚ ᱟᱫᱚ ᱩᱱ ᱥᱚᱢᱚᱭ ᱜᱮ ᱦᱟᱸᱜ ᱩᱝᱠᱩ ᱵᱩᱜᱤ ᱠᱚ ᱡᱟᱦᱟᱸᱛᱤᱱᱟᱹᱜ ᱦᱟᱹᱠᱩ ᱜᱩᱰᱤ ᱜᱚᱰᱟ ᱦᱟᱠᱳ ᱠᱚ ᱛᱟᱦᱮᱱᱟ ᱥᱮ ᱠᱟᱹᱴᱤᱡ ᱩᱱᱠᱩ ᱢᱟᱨᱟᱝ ᱦᱟᱠᱳ ᱠᱚ ᱛᱟᱦᱮᱱᱟᱠᱚ ᱩᱱᱠᱩ ᱦᱟᱸᱜ ᱠᱚ ᱚᱰᱳᱠᱚᱜᱼᱟ᱾ ᱠᱷᱮᱛ ᱠᱚᱨᱮ ᱩᱱᱠᱩ ᱠᱚᱦᱟᱸ ᱧᱟᱢ ᱵᱟᱲᱟᱟᱜ ᱠᱚᱣᱟ ᱟᱨ ᱪᱮᱫ᱾ ᱟᱨ ᱡᱟᱦᱟᱸ ᱠᱚᱨᱮᱫ ᱦᱚᱭᱛᱚ ᱚᱱᱟ ᱜᱟᱹᱰᱭᱟᱹ ᱢᱤᱫ ᱫᱷᱟᱨᱮ ᱨᱮ ᱚᱱᱟ ᱡᱟᱦᱟᱸ ᱢᱳᱝᱨᱟ ᱛᱟᱦᱮᱱ ᱫᱚ ᱚᱸᱰᱮ ᱫᱟᱜ ᱟᱹᱛᱩᱜᱼᱟ᱾ ᱟ ᱱᱚᱸᱰᱮ ᱠᱷᱚᱱ ᱜᱮ ᱦᱟᱸᱜ ᱚᱱᱠᱟ ᱛᱮᱠᱚ ᱩᱰᱩᱠ ᱵᱟᱲᱟᱜᱼᱟ ᱦᱟᱹᱠᱩ ᱠᱚ ᱩᱱᱠᱩ ᱰᱟᱹᱲᱠᱟ ᱯᱩᱴᱷᱤ ᱦᱟᱹᱠᱩ ᱠᱚ ᱟᱨ ᱪᱮᱫ ᱟᱨ ᱚᱝᱠᱟ ᱫᱟᱜ ᱟᱹᱛᱩ ᱥᱮᱛᱮᱜ ᱜᱮ ᱫᱟᱜ ᱢᱟᱱᱮ ᱩᱱᱠᱩ ᱯᱩᱴᱷᱤ ᱠᱚᱴᱲ ᱠᱚᱠᱚ ᱨᱟᱠᱟᱵᱟ ᱟᱨ ᱪᱮᱫ
ᱦᱳᱭ ᱱᱮᱛᱟᱨ ᱢᱟ ᱱᱟᱦᱟᱜ ᱵᱟᱹᱭ ᱵᱟᱹᱭ ᱛᱮᱵᱚᱱ ᱧᱮᱞ ᱞᱮᱫ ᱠᱚᱣᱟ ᱵᱩᱢᱵᱩᱡ ᱦᱟᱹᱠ ᱤᱪᱟᱹᱜ ᱦᱟᱹᱠᱳ ᱩᱱᱠᱩ ᱠᱚ ᱱᱟᱦᱟᱜ ᱠᱷᱮᱛ ᱠᱚᱨᱮ ᱵᱟᱝᱠᱚ ᱧᱟᱢᱚᱜ ᱠᱟᱱᱟ ᱦᱳᱭᱥᱮ?
ᱦᱳᱭ ᱦᱳᱭ ᱵᱟᱠᱚ ᱧᱟᱢᱚᱜ ᱠᱟᱱᱟ ᱱᱤᱛᱚᱜ ᱫᱚ᱾
ᱟᱨ ᱵᱟᱝᱠᱷᱟᱱ ᱟᱨ ᱠᱟᱴᱠᱚᱢ ᱠᱚ ᱦᱩᱭᱱᱟ ᱡᱟᱦᱟᱸ ᱞᱟᱹᱴᱩ ᱠᱟᱴᱠᱚᱢ ᱫᱷᱤᱨᱤ ᱠᱟᱴᱠᱚᱢ ᱠᱚ ᱞᱟᱹᱭᱟ ᱟᱞᱮᱥᱮᱱ ᱫᱚ᱾
ᱦᱳᱭ᱾
ᱩᱱᱠᱩ ᱦᱚᱸ ᱵᱟᱹᱭ ᱵᱟᱹᱭ ᱛᱮ ᱵᱟᱝᱠᱚ ᱧᱟᱢᱚᱜ ᱠᱟᱱᱟ ᱱᱮᱛᱟᱨ᱾ ᱫᱷᱤᱨᱤ ᱠᱟᱴᱠᱚᱢ ᱫᱚ ᱨᱤᱫᱽ ᱟᱹᱰᱤ ᱜᱟᱱ ᱠᱚ ᱥᱤᱵᱤᱞ ᱛᱟᱦᱮᱱ ᱟᱞᱮ ᱥᱮᱱ ᱫᱚ ᱫᱷᱤᱨᱤ ᱠᱟᱴᱠᱚᱢ ᱨᱤᱜ ᱟᱨ ᱠᱚ ᱞᱟᱹᱭᱟ ᱟ ᱤᱪᱟᱹᱜ ᱦᱟᱠᱳ ᱨᱤᱫᱽ ᱥᱮ ᱵᱷᱟᱹᱡᱤ ᱟᱹᱰᱤ ᱜᱟᱱ ᱥᱮᱵᱮᱞ ᱛᱟᱦᱮᱱ ᱟᱫᱚ ᱱᱮᱛ ᱱᱮᱛᱟᱨ ᱦᱚᱲ ᱢᱟ ᱚᱱᱟ ᱠᱚ ᱵᱟᱝᱵᱚᱱ ᱡᱚᱢᱟ ᱥᱮ ᱵᱟᱝ ᱵᱚᱱ ᱥᱮᱸᱫᱽᱨᱟ ᱦᱚᱸᱵᱚᱱ ᱪᱟᱞᱟᱜ ᱛᱟᱦᱮᱱᱟ ᱦᱳᱭᱥᱮ᱾
ᱦᱳᱭ ᱦᱳᱭ᱾
ᱟᱨ ᱰᱷᱟᱹᱲᱠᱟᱹᱜ ᱦᱟᱠᱳ ᱵᱮᱱ ᱞᱟᱹᱭ ᱠᱮᱜᱼᱟ ᱥᱮ ᱩᱱᱠᱩ ᱠᱟᱹᱴᱤᱡ ᱢᱟᱪᱷᱟ ᱰᱷᱟᱹᱲᱠᱟᱹᱜ ᱫᱚ ᱟᱢᱲᱟ ᱥᱟᱶ ᱛᱮ ᱢᱮᱥᱟ ᱠᱟᱛᱮᱜ ᱨᱟᱥᱮ ᱠᱚ ᱟᱹᱰᱤ ᱡᱚᱛᱷᱟᱛ ᱮᱠᱫᱚᱢ ᱠᱚ ᱥᱤᱵᱤᱞ ᱛᱟᱦᱮᱱ ᱦᱳᱭ ᱥᱮ᱾
ᱦᱳᱭ ᱦᱳᱭ ᱦᱳᱭ,
ᱟᱫᱚ ᱱᱮᱛᱟᱨ ᱢᱟ ᱧᱮᱞᱚᱜ ᱠᱟᱱᱟ ᱟᱞᱮ ᱥᱮᱱ ᱦᱚᱸ ᱥᱮ ᱮᱴᱟᱜ ᱥᱮᱱ ᱫᱚ ᱯᱟᱥᱮᱡ ᱢᱮᱱᱟᱜ ᱜᱮ, ᱵᱟᱹᱭ ᱵᱟᱹᱭᱛᱮ ᱟᱢᱲᱟᱛᱟᱨᱤ ᱠᱚᱦᱚᱸ ᱪᱟᱵᱟᱜ ᱠᱟᱱᱟ ᱦᱳᱭᱥᱮ᱾
ᱦᱳᱭ ᱪᱟᱵᱟᱜ ᱠᱟᱱ ᱜᱮᱭᱟ ᱛᱚ ᱡᱟᱹᱥᱛᱤ ᱦᱟᱸᱜ ᱵᱟᱭ ᱧᱮᱞᱚᱜ ᱠᱟᱱᱟ᱾
ᱡᱟᱦᱟᱸ ᱠᱚᱨᱮ ᱢᱟ ᱯᱟᱥᱮᱡ ᱧᱮᱞ ᱧᱮᱞ ᱞᱮᱠᱟ ᱦᱚᱸ ᱢᱮᱱᱟᱜ ᱟᱥᱮ ᱵᱟᱝ ᱢᱮᱱᱟᱜᱼᱟ᱾ ᱟᱞᱮ ᱥᱮᱱ ᱫᱚ ᱱᱟᱦᱟᱜ ᱢᱤᱫ ᱵᱟᱨᱭᱟ ᱜᱟᱱ ᱜᱮ ᱢᱮᱱᱟᱜᱼᱟ ᱢᱟᱱᱮ ᱞᱟᱹᱴᱩ ᱫᱟᱨᱮ ᱠᱚᱫᱚ ᱠᱚ ᱪᱟᱵᱟ ᱦᱟᱠᱼᱼ ᱟᱫᱟ ᱵᱟᱭᱵᱟᱭ ᱛᱮ᱾
ᱟᱪᱪᱷᱟ᱾
ᱟᱹᱭᱠᱟᱹᱜ ᱠᱟᱱᱟ ᱱᱟᱦᱟᱜ ᱦᱤᱡᱩᱜ ᱠᱟᱱ ᱫᱤᱱ ᱨᱮᱫᱚ ᱜᱤᱫᱽᱨᱟᱹᱼᱼ ᱱᱚᱣᱟ ᱟᱢᱲᱟᱲ ᱢᱮᱱᱛᱮ ᱵᱚᱱ ᱞᱟᱹᱭᱟ ᱛᱚ ᱵᱩᱡᱷᱟᱹᱣ ᱦᱚᱸᱠᱚ ᱧᱟᱢ ᱪᱚ ᱵᱟᱝ ᱦᱚᱪᱚ ᱱᱟᱦᱟᱜ᱾
ᱦᱳᱭ ᱦᱳᱭ ᱦᱳᱭ᱾
ᱦᱚᱭ ᱥᱮ᱾
ᱦᱳᱭ ᱛᱟᱦᱞᱮ ᱟᱯᱮ ᱢᱟᱱᱮ ᱚᱱᱛᱮ ᱫᱚ ᱪᱮᱫ ᱞᱮᱠᱟ ᱵᱤᱨᱵᱩᱨᱩ ᱠᱚ? ᱛᱤᱱᱟᱹᱜ ᱥᱟᱺᱜᱤᱧ ᱨᱮ ᱢᱮᱱᱟᱜᱼᱟ ᱥᱮ ᱢᱮᱱᱟᱜ ᱟᱠᱟᱫᱟ ᱥᱮ ᱵᱟᱝᱟ?
ᱦᱳᱭ ᱵᱤᱨ ᱵᱩᱨᱩ ᱦᱚᱸ ᱢᱮᱱᱟᱜ ᱟᱠᱟᱜ ᱜᱮᱭᱟ ᱦᱳᱭ ᱥᱮ ᱢᱮᱱᱠᱷᱟᱱ ᱵᱤᱨ ᱫᱚ ᱱᱟᱦᱟᱜ ᱞᱮᱼᱼ ᱥᱟᱺᱜᱤᱧ ᱧᱚᱜᱚᱜᱼᱟ ᱦᱳᱭ ᱥᱮᱼᱼ ᱢᱟᱱᱮ ᱜᱟ ᱟᱭᱢᱟ ᱜᱮ ᱢᱟᱱᱮ ᱪᱚᱞᱤᱥ ᱯᱚᱧᱪᱟᱥ ᱠᱤᱞᱳᱢᱤᱴᱟᱨ ᱦᱩᱭᱩᱜᱼᱟ᱾
ᱟᱪᱪᱷᱟ ᱟᱪᱷᱟ ᱛᱟᱦᱚᱞᱮ ᱛᱚ ᱟᱭᱢᱟ ᱜᱮ ᱥᱟᱺᱜᱤᱧ ᱨᱮ᱾
ᱦᱳᱭ ᱟᱫᱚ ᱚᱱᱮ ᱵᱟᱠᱚ ᱞᱟᱹᱭ ᱞᱮᱠᱟ ᱟᱵᱚ ᱫᱚ ᱥᱟᱱᱟᱢᱟᱜᱼᱼ ᱵᱚᱸᱜᱟ ᱵᱩᱨᱩ ᱨᱮ ᱥᱮ ᱵᱟᱯᱞᱟ ᱠᱚᱨᱮ ᱟᱭᱢᱟ ᱡᱟᱭᱜᱟ ᱥᱩᱢᱚᱭ ᱨᱮ ᱡᱮᱢᱚᱱ ᱥᱟᱨᱡᱚᱢ ᱥᱟᱠᱼᱼ ᱥᱟᱠᱟᱢ ᱥᱟᱨᱡᱚᱢ ᱫᱟᱹᱛᱟᱹᱱ ᱠᱚ ᱞᱟᱜᱟᱣ ᱵᱚᱱ ᱛᱟᱦᱮᱱᱟ ᱦᱳᱭ ᱥᱮ᱾
ᱦᱳᱭ ᱦᱳᱭ᱾
ᱚᱱᱟ ᱠᱚᱫᱚ ᱱᱟᱦᱟᱜ ᱟᱞᱮ ᱫᱚ ᱯᱮᱲᱟ ᱦᱚᱲ ᱠᱚ, ᱠᱚ ᱞᱮ ᱢᱮᱱ ᱵᱟᱲᱟ ᱵᱟᱠᱚ ᱛᱟᱦᱮᱱᱟ ᱟᱨ ᱵᱟᱝᱠᱷᱟᱱ ᱜᱟᱹᱰᱤ ᱨᱤᱡᱟᱵᱷ ᱠᱟᱛᱮᱫ ᱞᱮ ᱪᱟᱞᱟᱜ ᱛᱟᱦᱮᱱ ᱥᱟᱨᱡᱚᱢ ᱥᱟᱠᱟᱢ, ᱥᱟᱠᱟᱢ ᱠᱚ ᱟᱹᱜᱩ ᱠᱚᱫᱚ᱾
ᱟᱪᱪᱷᱟ ᱟᱪᱪᱷᱟ᱾
ᱟᱨ ᱵᱟᱝᱠᱷᱟᱱ ᱫᱚ ᱠᱤᱨᱤᱧ ᱢᱟᱱᱮ ᱥᱚᱦᱚᱨ ᱵᱟᱡᱟᱨ ᱦᱚᱸᱞᱮ ᱥᱩᱨᱩᱜ ᱜᱮᱭᱟ᱾ ᱟᱫᱚ ᱠᱤᱨᱤᱧ ᱛᱮᱫᱚ ᱥᱟᱠᱟᱢ ᱫᱚ ᱩᱱᱟᱹᱜ ᱫᱚ ᱵᱟᱝ ᱧᱟᱢᱚᱜ ᱛᱟᱦᱮᱱᱟ ᱦᱳᱭᱥᱮ, ᱟᱨᱼᱼ ᱯᱟᱛᱲᱟ ᱠᱚᱢᱟᱵᱚᱱ ᱠᱤᱨᱤᱧ ᱠᱷᱟᱡ ᱢᱟ ᱱᱟᱦᱟᱜ ᱚᱱᱟ ᱱᱤᱛᱚᱜ ᱢᱟ ᱡᱩᱫᱟᱹ ᱫᱷᱟᱨᱟ ᱯᱟᱛᱲᱟ ᱧᱟᱢᱚᱜ ᱠᱟᱱᱟ ᱥᱟᱨᱡᱚᱢ ᱦᱚᱸ ᱚᱱᱟ, ᱢᱟᱱᱮ ᱟᱹᱰᱤ ᱞᱚᱥ ᱜᱤ ᱯᱟᱲᱟᱜᱼᱟ ᱠᱤᱨᱤᱧ ᱛᱮᱦᱚᱸ ᱢᱮᱥᱤᱱ ᱯᱟᱛᱼᱼ ᱯᱟᱛᱲᱟ ᱟᱨ ᱡᱩᱫᱤ ᱚᱱᱟᱜᱮ ᱯᱮᱲᱟ ᱦᱚᱲ ᱵᱮᱱ ᱢᱮᱛᱟᱠᱚᱣᱟ ᱨᱚᱜ ᱞᱟᱹᱜᱤᱫ ᱛᱚ ᱱᱟᱦᱟᱜ ᱛᱷᱚᱲᱟ ᱢᱚᱸᱡᱽ ᱧᱚᱜ ᱠᱚ ᱨᱚᱜᱟ᱾
ᱦᱳᱭ᱾
ᱵᱟᱯᱞᱟ ᱠᱚᱨᱮ ᱞᱟᱹᱜᱤᱫ ᱫᱚ ᱠᱟᱨᱚᱱ ᱦᱩᱭᱩᱜ ᱠᱟᱱᱟ ᱠᱤ ᱟᱞᱮ ᱥᱮᱱ ᱱᱟᱦᱟᱜᱼᱼ ᱵᱟᱯᱞᱟ ᱠᱚᱨᱮ ᱢᱟᱱᱮ ᱡᱮᱢᱚᱱ ᱢᱩᱨᱢᱩ ᱦᱚᱲ ᱵᱚᱱ ᱦᱩᱭᱱᱟ ᱦᱟᱸᱥᱫᱟᱜ ᱦᱚᱲ ᱵᱚᱱ ᱦᱩᱭ ᱱᱟ, ᱥᱮ ᱦᱮᱢᱵᱨᱚᱢ ᱟᱹᱰᱤ, ᱜᱟᱱ ᱢᱟᱱᱮ ᱥᱟᱫᱟ ᱠᱚᱦᱚᱸ ᱢᱮᱱᱟᱜ ᱵᱚᱱᱟ ᱥᱮ ᱟᱫᱚ ᱢᱤᱫ ᱢᱩᱨᱢᱩ ᱦᱚᱲ ᱫᱚ ᱦᱟᱸᱜ ᱵᱟᱝᱼᱼ ᱠᱚ ᱡᱚᱢᱟ ᱢᱩᱨᱩᱩᱜ ᱯᱟᱛᱲᱟ ᱨᱮ ᱩᱱᱠᱩ ᱫᱚ ᱱᱟᱦᱟᱜ ᱥᱟᱨᱡᱚᱢ ᱯᱟᱛᱲᱟ ᱫᱚᱨᱠᱟᱨᱟᱠᱚ ᱛᱟᱦᱮᱸᱱ᱾ ᱟᱫᱚ ᱚᱱᱮ ᱚᱱᱠᱟ ᱞᱮᱠᱟᱛᱮ ᱢᱟᱱᱮ ᱡᱟᱦᱟᱸᱴᱟᱜ᱾ ᱵᱮᱥ ᱜᱟᱱᱚᱜᱼᱟ ᱥᱟᱱᱟᱢ ᱥᱮᱫ ᱞᱮᱠᱟᱛᱮ ᱚᱱᱠᱟᱱᱟᱜ ᱟᱹᱜᱩ ᱜᱤ ᱵᱷᱟᱜᱤ ᱦᱩᱭᱩᱜ ᱛᱟᱦᱮᱱ ᱦᱳᱭᱥᱮ᱾
ᱦᱳᱭ ᱦᱳᱭ᱾
ᱦᱳᱭ ᱟᱨ ᱟᱯᱮᱥᱮᱱ ᱛᱚᱵᱮ?
ᱦᱳᱭ ᱟᱞᱮᱥᱮᱱ ᱦᱚᱸ ᱚᱱᱠᱟ ᱜᱮ ᱦᱟᱸᱜ᱾ ᱡᱮᱢᱚᱱ ᱟᱞᱮᱫᱚ ᱵᱤᱨ ᱵᱩᱨᱩ ᱫᱚ ᱥᱩᱨ ᱧᱚᱜ ᱨᱮᱜᱮ ᱢᱮᱱᱟᱜ ᱠᱟᱫᱟ ᱟᱫᱚ ᱚᱱᱠᱟᱼᱼ ᱡᱚᱠᱷᱚᱱ ᱡᱮᱢᱚᱱ ᱟᱵᱚᱣᱟᱜᱼᱼ ᱯᱩᱡᱟᱹ ᱯᱟᱥᱟ ᱠᱚᱨᱮᱫ, ᱱᱚᱣᱟ ᱥᱮ ᱵᱟᱯᱞᱟ ᱵᱤᱦᱟᱹ ᱠᱚᱨᱮᱫ ᱥᱟᱨᱡᱚᱢ ᱥᱟᱠᱟᱢ ᱠᱚ, ᱫᱟᱹᱛᱟᱹᱱᱤ ᱠᱚ, ᱞᱟᱹᱠᱛᱤᱜ ᱛᱟᱵᱚᱱᱟ ᱡᱮ ᱚᱱᱟ ᱡᱟᱦᱟᱸ ᱮ ᱢᱟᱛᱠᱚᱢ ᱫᱟᱨᱮ ᱠᱚ ᱢᱟᱛᱠᱚᱢ ᱫᱟᱨᱮ ᱨᱮᱱᱟᱜ ᱥᱟᱠᱟᱢ ᱠᱚ᱾ ᱚᱱᱟ ᱠᱚ ᱞᱟᱹᱠᱛᱤᱜᱤᱭᱟ ᱛᱚ ᱚᱱᱟ ᱠᱚᱫᱚ ᱵᱤᱨᱵᱩᱨᱩ ᱠᱷᱚᱱᱟᱜ ᱜᱮ ᱛᱩᱢᱟᱹᱞ ᱡᱟᱣᱨᱟ ᱠᱟᱛᱮᱫ ᱟᱹᱜᱩ ᱦᱩᱭᱩᱜᱼᱟ ᱟᱨ ᱪᱮᱫ ᱟᱨ ᱚᱱᱟ ᱠᱚᱫᱚ ᱢᱮᱱᱟᱜ ᱜᱮᱭᱟ ᱵᱤᱨᱼᱵᱩᱨᱩ ᱠᱚᱨᱮᱫᱚ ᱦᱟᱸᱜ᱾ ᱱᱤᱛᱚᱜ ᱫᱚ ᱟᱞᱮ ᱥᱮᱱ ᱫᱚ ᱡᱟᱹᱥᱛᱤ ᱧᱚᱜ ᱜᱮ ᱟᱫᱚ ᱚᱱᱟ ᱠᱷᱟᱹᱛᱤᱨ ᱛᱮ ᱚᱸᱰᱮ ᱠᱷᱚᱱ ᱜᱮ ᱛᱩᱢᱟᱹᱞ ᱡᱟᱣᱨᱟ ᱟᱹᱜᱩ ᱦᱩᱭᱩᱜᱼᱟ ᱟᱨ ᱪᱮᱫ᱾
ᱦᱳᱭ ᱟᱨ ᱟ ᱟᱵᱚ ᱫᱚ ᱡᱮᱢᱚᱱ ᱵᱚᱱ ᱞᱟᱹᱭᱟ ᱥᱟᱨᱡᱚᱢ ᱫᱟᱹ ᱛᱟᱹᱱ ᱫᱚ ᱮᱱᱛᱮᱫ ᱥᱟᱱᱟᱢ ᱜᱷᱟᱹᱲᱤᱡ ᱫᱚᱨᱠᱟᱨᱟᱵᱚᱱ ᱛᱟᱦᱮᱱᱟ ᱦᱳᱭ ᱥᱮ, ᱟᱫᱚ ᱚᱱᱟ ᱠᱚᱫᱚ ᱥᱚᱦᱚᱨ ᱵᱟᱡᱟᱨ ᱨᱮᱦᱚᱸ ᱟᱞᱮ ᱥᱮᱱ ᱫᱚ ᱧᱟᱢ ᱫᱚ ᱧᱟᱢᱚᱜ ᱜᱮᱭᱟ ᱟᱫᱚ ᱵᱚᱱ ᱞᱟᱹᱭᱟ ᱡᱩᱫᱤ ᱥᱟᱠᱟᱢ ᱠᱚ ᱟᱹᱜᱩ ᱵᱚᱱ ᱪᱟᱞᱟᱜ ᱠᱷᱟᱡ ᱚᱱᱟ ᱫᱟᱹᱛᱟᱹᱱ ᱦᱚᱸ ᱪᱮᱫᱟᱜ ᱵᱟᱢ ᱟᱹᱜᱩ ᱛᱚᱨᱟᱭᱟ ᱡᱩᱫᱤᱢ ᱟᱹᱜᱩ ᱛᱚᱨᱟ ᱠᱟᱜ ᱠᱷᱟᱱ ᱫᱚ ᱵᱮᱥ ᱦᱩᱭᱩᱜ ᱛᱟᱦᱮᱱᱟ᱾
ᱦᱳᱭ, ᱦᱳᱭ, ᱦᱳᱭ,
ᱟᱯᱮ ᱢᱟ ᱡᱩᱫᱤ ᱯᱮ ᱥᱩᱨ ᱜᱮᱭᱟ ᱛᱚ ᱮᱱᱠᱷᱟᱱ ᱱᱤᱛᱚᱜ ᱢᱟ ᱩᱫ ᱯᱩᱴᱠᱟᱹ ᱠᱚᱠᱚ ᱡᱟᱱᱟᱢᱚᱜ ᱠᱟᱱᱟ᱾ ᱛᱟᱦᱚᱞᱮ ᱟᱹᱰᱤ ᱜᱟᱱ ᱯᱮ ᱩᱛᱩᱭᱮᱫ ᱠᱚᱣᱟ ᱯᱟᱥᱮᱱ?
ᱦᱳᱭ, ᱦᱳᱭ, ᱱᱤᱛᱚᱜ ᱧᱟᱢᱚᱜ ᱠᱟᱱ ᱜᱮᱭᱟ ᱠᱚ ᱟᱨ ᱡᱚᱢ ᱵᱟᱲᱟ ᱦᱳᱭ ᱜᱚᱫ ᱠᱟᱱᱟ ᱦᱟᱸᱜ ᱟᱨ ᱪᱮᱫ ᱵᱟᱨᱯᱮ ᱫᱷᱟᱣ ᱦᱳᱭ ᱟᱠᱟᱱᱟ᱾
ᱟᱞᱮ ᱥᱮᱱ ᱫᱚ ᱩᱴ ᱩᱫ ᱯᱩᱴᱠᱟᱹ ᱠᱚᱦᱚᱸ ᱢᱟᱱᱮ ᱡᱚᱢ ᱥᱟᱫ ᱦᱮᱸ ᱥᱮ᱾ ᱚᱠᱟᱨᱮᱢ ᱧᱟᱢᱮᱭᱟ ᱟᱨ ᱚᱠᱚᱭᱮᱢ ᱢᱮᱛᱟᱭᱟ, ᱟᱨ ᱡᱩᱫᱤ ᱵᱟᱡᱟᱨ ᱵᱮᱱ ᱪᱟᱞᱟᱜᱼᱟ? ᱮᱱᱠᱷᱟᱱ ᱱᱤᱛᱚᱜ ᱫᱚ ᱟᱹᱰᱤ ᱜᱟᱱ ᱫᱚᱨ ᱨᱟᱠᱟᱵ ᱟᱠᱟᱱᱟ ᱩᱫ ᱠᱚᱨᱮᱱᱟᱜ ᱫᱚ᱾
ᱦᱳᱭ, ᱦᱳᱭ, ᱦᱳᱭ, ᱛᱟᱦᱚᱞᱮ ᱱᱤᱛᱚᱜ ᱡᱮᱢᱚᱱ ᱚᱱᱮ ᱚᱱᱠᱟ ᱱᱚᱝᱠᱟ ᱠᱷᱮᱛ ᱵᱟᱹᱫᱽ ᱠᱚᱨᱮ ᱚᱱᱟ ᱟᱲᱮ ᱠᱚᱨᱮ ᱡᱚᱠᱷᱚᱱ ᱚᱱᱟ ᱢᱤᱫ ᱨᱚᱠᱚᱢ ᱠᱟᱹᱴᱤᱡ ᱠᱟᱹᱴᱤᱡ ᱩᱫ ᱚᱢᱚᱱᱚᱜᱼᱟ, ᱚᱱᱟ ᱠᱚᱫᱚ ᱛᱟᱦᱚᱞᱮ ᱚᱢᱚᱱ ᱵᱟᱲᱟᱜ ᱠᱟᱱᱟ ᱥᱮ ᱵᱟᱝ-ᱟ?
ᱦᱳᱭ, ᱟᱞᱮ ᱫᱚ ᱚᱱᱟ ᱵᱚᱨᱥᱟ ᱜᱮᱛᱚᱞᱤᱧ ᱞᱟᱹᱭ ᱠᱮᱫᱼᱟ, ᱢᱟᱱᱮ ᱢᱩᱪᱤ ᱪᱷᱩᱨᱤ ᱦᱮᱸᱥᱮ?
ᱟᱪᱪᱷᱟ, ᱟᱪᱪᱷᱟ, ᱟᱪᱪᱷᱟ,
ᱚᱱᱟ ᱫᱚ ᱢᱩᱪᱤ ᱪᱷᱩᱨᱤ ᱠᱚ ᱞᱟᱹᱭᱟ ᱟᱞᱮᱥᱮᱱ᱾ ᱚᱱᱟ ᱡᱩᱫᱤ ᱵᱮᱱ ᱧᱟᱢ ᱠᱮᱜ ᱠᱷᱟᱱ ᱫᱚ ᱡᱚᱢ ᱥᱟᱫᱷᱩᱭᱱᱟ, ᱟᱨ ᱵᱟᱝᱠᱷᱟᱱ ᱫᱚ ᱱᱟᱦᱟᱜ ᱚᱱᱟ ᱦᱚᱸ ᱵᱟᱝ ᱵᱮᱱ ᱧᱟᱢ ᱞᱮᱫ ᱠᱷᱟᱡ ᱫᱚ ᱚᱱᱟ ᱦᱚᱸ ᱵᱟᱨ ᱯᱮ ᱫᱤᱱ ᱚᱱᱟ ᱛᱟᱭᱚᱢ ᱨᱮ ᱟᱹᱪᱩᱨᱚᱜ ᱦᱩᱭᱩᱜ ᱛᱟᱵᱮᱱᱟ, ᱠᱟᱨᱚᱱ ᱦᱩᱭᱩᱜ ᱠᱟᱱᱟ ᱚᱠᱟ ᱯᱤᱰᱷᱟᱹ ᱨᱮ ᱡᱟᱱᱟᱢᱚᱜᱼᱟ᱾ ᱥᱮᱛᱟᱜ ᱥᱮᱛᱟᱜ ᱵᱟᱝᱠᱚ ᱫᱟᱬᱟᱭ ᱛᱟᱦᱮᱱ?
ᱦᱳᱭ, ᱦᱳᱭ, ᱦᱳᱭ,
ᱛᱚᱵᱮ ᱟᱹᱱᱤᱡ ᱵᱮᱱ ᱧᱟᱢᱮᱫ ᱠᱟᱱᱟ ᱱᱟᱦᱟᱜ, ᱟᱨ ᱵᱟᱝᱠᱷᱟᱱ ᱫᱚ ᱵᱟᱝ ᱜᱮ᱾
ᱟᱪᱪᱷᱟ, ᱟᱪᱪᱷᱟ, ᱟᱪᱪᱷᱟ,